ᱠᱷᱚᱵᱚᱨ ᱪᱮᱜ?
ᱠᱷᱚᱵᱚᱨ ᱠᱚᱫᱚ ᱢᱚᱸᱡᱽ ᱵᱟᱲᱟ ᱜᱮ᱾
ᱟᱫᱚ ᱟᱹᱞᱤᱧ ᱥᱮᱱᱟᱜ ᱥᱟᱲᱮ ᱟᱵᱮᱱ ᱥᱮᱫ ᱪᱟᱞᱟᱜ ᱠᱟᱱᱟ ᱥᱮ ᱪᱮᱜ ᱞᱮᱠᱟ, ᱚᱱᱟ ᱞᱮᱠᱟ ᱵᱟᱠᱷᱟᱡ ᱫᱚᱧᱤᱧ ᱩᱯᱟᱹᱭᱞᱤᱧ ᱞᱟᱜᱟᱣᱟ ᱛᱚ᱾
ᱮᱸ ᱪᱟᱞᱟ ᱠᱟᱱᱟ ᱮᱠᱫᱚᱢ ᱴᱷᱟᱹᱣᱠᱟᱹ ᱫᱷᱟᱨᱟ ᱟᱸᱡᱚᱢ ᱦᱤᱡᱚᱜ ᱠᱟᱱᱟ, ᱟᱹᱞᱤᱧᱟᱜ ᱪᱟᱞᱟᱜ ᱠᱟᱱᱟ ᱥᱮ ᱵᱟᱝᱜᱮ?
ᱦᱮᱸ ᱦᱤᱡᱩᱜ ᱠᱟᱱᱟ, ᱟᱫᱚ ᱟᱹᱞᱤᱧ ᱥᱮᱱᱟᱜ ᱫᱚ ᱚᱱᱟ ᱯᱟᱝᱠᱷᱟ ᱢᱮᱱᱟᱜᱼᱟ ᱵᱟᱝ᱾
ᱦᱮᱸ
ᱟᱫᱚ ᱚᱱᱟ ᱯᱟᱥᱮᱡ ᱥᱟᱲᱮᱭᱮᱫ ᱵᱮᱱᱟ ᱥᱮ ᱵᱟᱝ?
ᱵᱟᱝᱜᱮ ᱮᱠᱫᱚᱢ ᱤᱠᱟᱹ‌ ᱵᱟᱝ ᱥᱮᱨᱯ ᱟᱵᱮᱱᱟᱜ ᱟᱲᱟᱝ ᱦᱟᱹᱡᱩᱜ ᱠᱟᱱᱟ᱾
ᱛᱚᱵᱮ ᱛᱚ ᱯᱟᱝᱠᱷᱟ ᱵᱟᱹᱞᱤᱧ ᱵᱚᱱ ᱨᱮᱦᱚᱸ ᱴᱷᱤᱠ ᱜᱮᱭᱟ ᱦᱮᱸ?
ᱦᱩᱸ ᱟᱨ-ᱟᱨ ᱟᱯ ᱛᱮ ᱯᱮ ᱟᱨ ᱮᱱᱦᱚ ᱡᱟᱦᱟᱸ ᱟᱹᱞᱤᱧ ᱞᱤᱧ ᱜᱟᱞᱢᱟᱨᱟᱜ ᱠᱟᱱ ᱛᱟᱦᱮᱸᱱᱟ ᱛᱳ ᱚᱱᱟ ᱪᱮᱜ ᱞᱮᱠᱟ ᱯᱟᱝᱠᱷᱟ ᱨᱮᱭᱟᱜ ᱟᱣᱟᱡᱽ ᱪᱟᱞᱟᱜ ᱠᱟᱱ ᱛᱟᱦᱮᱸ ᱥᱮ ᱪᱮᱫ ᱞᱮᱠᱟ?
ᱦᱮᱸ ᱱᱟᱝ ᱦᱩᱭ ᱫᱟᱲᱮᱭᱟᱜᱼᱟ ᱚᱱᱟ ᱦᱚᱸ ᱤᱭᱟᱹ ᱱᱚᱣᱟ ᱱᱚᱨᱢᱟᱞᱤ ᱨᱮᱵᱮ ᱨᱚᱯᱚᱲ ᱠᱟᱱ ᱛᱟᱦᱮᱸᱱᱟ ᱩᱱ ᱨᱮᱫᱚ ᱯᱟᱥᱮᱡ ᱯᱟᱝᱠᱷᱟ ᱥᱟᱲᱮ ᱫᱚ ᱪᱟᱞᱟᱜ ᱠᱟᱱ ᱛᱟᱦᱮᱸᱱᱟ, ᱩᱱᱸᱰᱮ ᱫᱚ ᱪᱟᱹᱞᱩ ᱜᱮ ᱛᱟᱦᱮᱸ ᱞᱮᱱᱟ᱾ ᱢᱮᱱᱠᱷᱟᱱ ᱡᱚᱠᱷᱚᱱ ᱞᱤᱧ ᱜᱟᱞᱢᱟᱨᱟᱣᱜ ᱠᱟᱱ ᱛᱟᱦᱮᱸᱱᱟ ᱱᱚᱣᱟ ᱵᱟᱵᱚᱫ᱾ ᱛᱮ ᱱᱚᱣᱟ ᱥᱟᱛᱟᱢ ᱨᱮ ᱱᱚᱣᱟ ᱤᱭᱟᱹᱨ ᱨᱮ ᱱᱚᱣᱟ ᱵᱷᱤᱛᱨᱤ ᱨᱮ ᱵᱚᱞᱚ ᱠᱟᱛᱮ ᱩᱱ ᱛᱚ ᱫᱚᱞᱤᱧ ᱵᱚᱱᱫᱚ ᱠᱟᱜ ᱠᱟᱱ ᱛᱟᱦᱮᱸᱱᱟ᱾
ᱵᱟᱝ ᱵᱟᱝ ᱵᱟᱝ ᱟᱹᱞᱤᱧᱟᱜ ᱟᱹᱞᱤᱧᱟᱜ᱾
ᱟᱨ ᱱᱤᱛᱚᱜ ᱫᱚ ᱵᱟᱝ ᱥᱟᱬᱮ ᱠᱟᱱᱟ ᱪᱮᱜ ᱦᱚᱸ ᱟᱫᱚ
ᱞᱟᱦᱟ ᱨᱮ?
ᱞᱟᱦᱟ ᱫᱚ ᱱᱚᱝᱠᱟ ᱦᱟᱸᱜ ᱵᱟᱹᱞᱤᱧ ᱟᱹᱭᱠᱟᱹᱣ ᱠᱟᱫᱟ ᱦᱟᱸᱜ ᱥᱟᱬᱮ ᱠᱟᱱᱟ ᱦᱟᱸᱜ᱾ ᱱᱤᱛᱚᱜ ᱦᱚᱸ ᱵᱟᱝ ᱥᱟᱲᱮ ᱠᱟᱱᱟ ᱪᱮᱜ ᱦᱚᱸ ᱱᱤᱛᱚᱜ ᱢᱟ᱾
ᱱᱤᱭᱟᱹ ᱦᱩᱭᱩᱜ ᱠᱟᱱᱟ ᱱᱤᱛᱚᱜ ᱫᱚᱞᱤᱧ ᱫᱟᱬᱟ ᱵᱟᱲᱟᱭ ᱠᱟᱱᱟ᱾ ᱟᱨ ᱮᱱᱟᱱᱚᱜ ᱫᱚ ᱜᱤᱛᱤᱡ ᱠᱟᱛᱮᱫ ᱞᱤᱧ ᱜᱟᱞᱢᱟᱨᱟᱜ ᱠᱟᱱ ᱛᱟᱦᱮᱸᱱᱟ᱾
ᱟᱪᱪᱷᱟ᱾
ᱟᱫᱚ ᱱᱟᱥᱮᱱᱟᱜ ᱢᱚᱱᱮ ᱡᱤᱣᱤ ᱠᱚ ᱴᱷᱮᱥ ᱱᱚᱜ ᱟᱴᱠᱟᱨᱚᱜ ᱠᱟᱱᱟ ᱡᱮ ᱚᱱᱟ ᱪᱮᱜ ᱵᱮᱱ ᱢᱮᱱᱟ ᱪᱮᱜ ᱜᱮ ᱵᱟᱝ᱾ ᱢᱟ ᱟᱫᱚ ᱞᱟᱦᱟ ᱥᱮᱜ ᱥᱟᱛᱟᱢ ᱤᱫᱤ ᱠᱟᱛᱮ ᱜᱟᱞᱢᱟᱨᱟᱣ ᱞᱮᱠᱷᱟᱡ ᱫᱚ ᱜᱟᱱᱚᱜᱼᱟ᱾
ᱟᱫᱚᱞᱤᱧ ᱢᱮᱱ ᱮᱭᱟ ᱚᱱᱟ ᱨᱚᱲ ᱟᱲᱟᱝ ᱠᱚᱨᱮᱱᱟᱜ ᱡᱟᱦᱟᱸ ᱠᱟᱹᱢᱤ ᱠᱚ ᱮᱢ ᱵᱟᱲᱟᱜ ᱠᱟᱱᱟ ᱟᱫᱚ ᱱᱚᱣᱟ ᱠᱟᱹᱢᱤ ᱫᱚ ᱦᱩᱱᱟᱹᱝ ᱥᱮ ᱟᱹᱞᱤᱧ ᱞᱤᱧ ᱟᱹᱭᱠᱟᱹᱣ ᱮᱭᱟᱜ ᱟᱨᱚ ᱮᱴᱟᱜ ᱥᱮᱫ ᱦᱚᱸᱠᱚ ᱵᱷᱮᱡᱟ ᱠᱚ ᱠᱟᱱᱟ᱾
ᱦᱟᱸ
ᱟᱨ ᱦᱟᱱᱛᱮ ᱠᱷᱚ ᱠᱚ ᱵᱷᱮᱡᱟᱣ ᱠᱚ ᱠᱟᱱᱟ ᱟᱨ ᱦᱟᱱᱛᱮ ᱠᱷᱚᱜ ᱦᱮᱸ ᱦᱟᱱᱛᱮ ᱠᱚ ᱠᱩᱞ ᱟᱠᱚ ᱠᱟᱱᱟ ᱟᱨ ᱟᱵᱚ ᱞᱮᱠᱟᱱ ᱦᱚᱲ ᱜᱮᱠᱚ ᱥᱟᱵ ᱧᱟᱢᱮᱜ ᱵᱚᱱᱟ᱾ ᱟᱨ ᱟᱨ ᱦᱟᱱᱛᱮ ᱠᱷᱚᱡ ᱟᱨᱦᱚᱸ ᱱᱚᱰᱮ ᱱᱩᱭ ᱠᱟᱹᱨᱤᱭᱟᱹᱭ ᱩᱴᱷᱟᱹᱣ ᱟᱹᱜᱩᱭᱮᱭᱟᱜ ᱱᱚᱸᱰᱮ᱾ ᱟᱨ ᱵᱷᱮᱞᱤᱰᱮᱥᱚᱱ ᱫᱚ ᱱᱚᱸᱰᱮ ᱪᱟᱹᱞᱩ ᱟᱹᱜᱩ ᱟᱠᱟᱜ ᱠᱟᱱᱟ᱾
ᱦᱚᱸ ᱦᱚᱸ ᱦᱚᱸ ᱦᱚᱸ
ᱟᱨ ᱵᱟᱝᱠᱷᱟᱱ ᱫᱚ ᱵᱟᱨᱭᱟ ᱵᱟᱨᱭᱟ ᱵᱟᱝ ᱦᱮᱡ ᱠᱚᱜ ᱠᱮᱭᱟ ᱵᱷᱮᱞᱤᱰᱮᱥᱟᱱ ᱦᱚᱸ ᱛᱟᱦᱮᱸ ᱠᱚᱜ ᱠᱮᱭᱟ᱾ ᱟᱨ ᱴᱨᱟᱱᱥᱠᱨᱤᱯᱥᱟᱱ ᱦᱚᱸ ᱛᱟᱦᱮᱸᱱ ᱜᱮᱭᱟ᱾ ᱢᱮᱱᱠᱷᱟᱱ ᱚᱱᱟ ᱚᱞᱟᱜ ᱱᱚᱛᱮ ᱟᱹᱜᱩ ᱛᱚᱨᱟᱭ ᱢᱮ, ᱟᱹᱞᱤᱧ ᱞᱤᱧ ᱵᱩᱡᱷᱟᱹᱣ ᱧᱟᱢ- ᱫᱟᱲᱮᱭᱟᱜ ᱠᱟᱱᱟ᱾
ᱟᱹᱞᱤᱧ ᱦᱚᱸ ᱚᱱᱠᱟ ᱜᱮᱞᱤᱧ ᱩᱭᱦᱟᱹᱨᱮᱫ ᱠᱟᱱᱟ᱾ ᱡᱮ ᱱᱚᱰᱮ ᱫᱚ ᱟᱵᱚ ᱫᱚ ᱥᱤᱨᱤᱯ ᱵᱟᱨᱭᱟ ᱜᱮᱵᱚᱱ ᱠᱟᱹᱢᱤ ᱠᱟᱱᱟ ᱛᱚ᱾ ᱵᱷᱮᱞᱮ ᱰᱷᱮᱥᱟᱱ ᱟᱨ ᱨᱮᱠᱚᱰᱤᱝ ᱛᱳ ᱮᱱᱠᱷᱟᱡ ᱫᱚ ᱠᱟᱛᱷᱟ ᱫᱚ ᱱᱤᱭᱟᱹ ᱦᱩᱭᱩᱜᱚᱜ ᱠᱟᱱᱟ ᱡᱮ ᱚᱱᱟ ᱡᱟᱦᱟᱸᱭ ᱠᱚ ᱚᱞ ᱛᱚᱞᱮᱫ ᱠᱟᱱᱟ ᱠᱚ ᱟᱲᱟᱝ ᱟᱸᱡᱚᱢ ᱠᱟᱛᱮᱫ ᱛᱚ ᱚᱱᱟ ᱫᱚ ᱚᱠᱚᱭ ᱠᱚ ᱠᱟᱹᱢᱤ ᱠᱟᱱᱟ?
ᱦᱟᱸ ᱱᱚᱣᱟ ᱦᱚᱸ ᱥᱟᱹᱨᱤ ᱜᱮᱵᱮᱱ ᱞᱟᱹᱭ ᱠᱟᱫᱟ ᱟᱹᱞᱤᱧ ᱫᱚᱞᱤᱧ ᱟᱹᱭᱠᱟᱹᱣ ᱠᱮᱫᱟ᱾ ᱟᱹᱞᱤᱧ ᱵᱟᱨ ᱫᱤᱱ ᱥᱮ- ᱯᱮ ᱫᱤᱱ ᱞᱟᱦᱟᱞᱤᱧ ᱱᱚᱣᱟ ᱞᱤᱧ ᱧᱮᱞ ᱠᱮᱫᱟ᱾ ᱟᱹᱞᱤᱧ ᱠᱚ ᱱᱮᱦᱚᱨ ᱵᱟᱲᱟ ᱞᱮᱫ ᱞᱤᱧᱟᱹ ᱢᱮᱛᱟ ᱟᱞᱤᱧ ᱠᱟᱱᱟ ᱠᱚ ᱱᱚᱣᱟ ᱨᱮᱭᱟᱜ ᱴᱟᱢ ᱴᱮᱵᱮᱞ ᱱᱤᱱᱟᱹᱜ ᱵᱷᱤᱛᱨᱤ ᱛᱮ ᱠᱩᱲᱟᱹᱣ ᱢᱮ᱾ ᱱᱚᱣᱟ ᱴᱨᱟᱱᱥᱠᱨᱤᱯᱥᱚᱱ᱾
ᱦᱩᱸ
ᱠᱩᱲᱟᱹᱣ ᱢᱮᱛᱚ ᱠᱩᱲᱟᱹᱣ ᱢᱮ᱾ ᱡᱟᱦᱟᱸ ᱛᱤᱱᱟᱹᱜ ᱩᱥᱟᱹᱨᱟᱢ ᱠᱩᱲᱟᱹ ᱩᱱᱟᱹᱜ ᱜᱮ ᱱᱟᱯᱟᱭᱟ ᱟᱫᱚᱞᱤᱧ ᱢᱮᱛᱟᱢ ᱠᱟᱱᱟ ᱤᱧ ᱢᱟ ᱥᱮ ᱱᱚᱣᱟ ᱟᱹᱭᱩᱵ ᱦᱚᱨ ᱢᱟ ᱧᱤᱨᱟᱜ ᱤᱧ ᱪᱟᱞᱟᱜ ᱫᱚ ᱯᱟᱸᱪ ᱵᱟᱡᱮ ᱠᱷᱚᱱ ᱥᱟᱛ ᱵᱟᱡᱮ ᱵᱷᱤᱛᱨᱤ ᱨᱮ᱾
ᱚᱸ
ᱚᱻ ᱛᱷᱚᱲᱟ ᱚᱱᱠᱟ ᱫᱚ ᱵᱟᱝ ᱴᱷᱤᱠᱚᱜ-ᱟ᱾ ᱛᱟᱭᱚᱢ ᱛᱮ ᱮᱱᱛᱮ ᱨᱮᱦᱚᱸ ᱦᱟᱱᱛᱮ ᱠᱷᱚᱡ ᱦᱮᱡ ᱠᱟᱛᱮᱜ ᱢᱤᱫ ᱫᱤᱱᱚᱜ ᱫᱚ ᱧᱤᱫᱟᱹ ᱫᱚᱞᱤᱧ ᱠᱩᱲᱟᱹᱣ ᱩᱛᱟᱹᱨ ᱟᱠᱟᱫ ᱛᱟᱠᱚᱣᱟ ᱜᱮᱞᱵᱟᱨ ᱴᱟᱲᱟᱝ ᱨᱮ ᱧᱤᱫᱟᱹ᱾ ᱚᱱᱟ ᱠᱩᱲᱟᱹᱣ ᱛᱟᱭᱚᱢ ᱟᱨᱦᱚᱸ ᱫᱚᱥᱟᱨ ᱦᱤᱞᱳᱜ ᱫᱚ ᱚᱱᱟ ᱧᱤᱫᱟᱹ ᱜᱮ ᱵᱷᱮᱞᱤ ᱰᱮᱥᱚᱱ ᱞᱟᱹᱜᱤᱫ ᱠᱚ ᱢᱮᱛᱟ ᱞᱮᱜ-ᱟ, ᱛᱚ ᱱᱚᱣᱟ ᱠᱷᱟᱱᱞᱤ ᱫᱤᱥᱟᱹ ᱠᱮᱫᱟ ᱵᱷᱮᱞᱤ ᱰᱮᱥᱟᱱ ᱦᱚᱸ ᱚᱱᱟ ᱨᱮᱦᱚᱸ ᱚᱱᱠᱟ ᱜᱮ ᱦᱩᱭᱩᱜ ᱠᱟᱱᱟ᱾ ᱢᱮᱱᱠᱷᱟᱱ ᱚᱱᱟ ᱫᱚ ᱤᱭᱟᱹ ᱠᱟᱱᱟ ᱯᱩᱨᱟᱹ ᱯᱷᱟᱭᱤᱞ ᱜᱮᱠᱚ ᱠᱳᱞ ᱠᱟᱜ-ᱟ᱾ ᱦᱮᱸ, ᱮᱠᱥᱮᱞ ᱥᱤᱴᱨᱤ ᱵᱷᱤᱛᱨᱤ ᱨᱮ ᱵᱚᱞᱚᱜ ᱵᱤᱱ ᱟᱨ ᱫᱟᱵᱟᱣ ᱵᱮᱱ ᱟᱸᱡᱚᱢ ᱵᱮᱱ᱾
ᱦᱩᱸ
ᱚᱱᱠᱟ ᱟᱫᱚ ᱠᱟᱹᱢᱤ ᱫᱚ ᱱᱚᱝᱠᱟ ᱜᱮ ᱢᱮᱱᱠᱷᱟᱱ ᱱᱤᱭᱟᱹᱢ ᱜᱮ ᱡᱩᱫᱟᱹ ᱚᱱᱟ ᱫᱚ ᱯᱷᱟᱭᱤᱞ ᱨᱮ᱾ ᱚᱱᱟ ᱤᱭᱟᱹ ᱞᱮᱠᱟ ᱮᱠᱥᱮᱞ ᱯᱷᱟᱭᱤᱞ ᱞᱮᱠᱟ᱾
ᱦᱩᱸ ᱦᱩᱸ
ᱟᱫᱚ ᱵᱟᱝ ᱫᱚ ᱚᱱᱟ ᱟᱸ ᱜᱮ ᱟᱫᱚ ᱚᱱᱟ ᱛᱟᱦᱮᱸᱜ ᱞᱮ ᱯᱷᱤᱨ ᱵᱷᱮᱞᱤᱰᱮᱥᱚᱱ ᱫᱚ ᱵᱟᱝ ᱦᱩᱭᱩᱜ ᱫᱚᱨᱠᱟᱨ ᱠᱟᱱᱟ ᱚᱸᱰᱮ ᱦᱚᱸ
ᱦᱩᱸ ᱦᱩᱸ ᱦᱩᱸ
ᱦᱮᱸ ᱢᱮᱱᱠᱷᱟᱱ ᱥᱮᱢ ᱱᱚᱝᱠᱟ ᱜᱮ ᱱᱚᱣᱟ ᱮᱢᱟᱱ ᱮᱢᱟᱱ ᱠᱚ ᱚᱱᱠᱟ ᱚᱞ ᱟᱠᱟᱱᱟ᱾ ᱟᱫᱚ ᱱᱚᱣᱟ ᱦᱚᱸ ᱵᱟᱝ ᱦᱩᱭ ᱫᱟᱲᱮᱭᱟᱜ-ᱟ᱾ ᱚᱠᱟ ᱪᱤᱠᱟᱹ ᱪᱚᱝ ᱵᱟᱹᱞᱤᱧ ᱴᱷᱤ- ᱪᱤᱠᱟᱹ ᱫᱟᱲᱮᱭᱟᱜ ᱱᱟ ᱚᱱᱟ ᱦᱚᱸᱞᱤᱧ ᱦᱩᱫᱤᱥᱮᱜ-ᱟ᱾ ᱢᱮᱱᱠᱷᱟᱱ ᱚᱱᱟ ᱦᱚᱸᱛᱚ ᱵᱟᱝᱞᱤᱧ ᱯᱟᱹᱛᱭᱟᱹᱜ-ᱟ ᱟᱱᱟ ᱟᱨ ᱠᱚ ᱢᱮᱱᱫᱟ ᱩᱥᱟᱹᱨᱟ ᱠᱷᱟᱱ ᱩᱥᱟᱹᱨᱟ ᱱᱚᱣᱟ ᱠᱚ ᱠᱩᱨᱟᱹᱣ ᱞᱮᱠᱷᱟᱡ ᱫᱚ ᱟᱨᱚ ᱧᱟᱢᱚᱜᱚᱜ-ᱟ ᱵᱷᱮᱡᱟᱣ ᱟᱠᱚ᱾ ᱟᱫᱚᱞᱤᱧ ᱧᱮᱞ ᱮᱫᱟ ᱵᱷᱮᱞᱤᱰᱮᱥᱟᱱ ᱢᱟ ᱟᱵᱚ ᱦᱚᱸ ᱞᱟᱜᱽᱞᱮ ᱞᱟᱜᱽᱞᱮ ᱵᱚᱱ ᱮᱢᱟᱣᱟᱜ ᱠᱟᱱᱟ᱾ ᱦᱩᱭ ᱫᱟᱲᱮᱭᱟᱜ-ᱟ ᱯᱟᱥᱮᱫ ᱩᱱᱠᱩ ᱦᱚᱸ ᱚᱸᱲᱮ ᱴᱨᱟᱱᱥᱞᱮᱥᱚᱱ ᱞᱟᱹᱜᱤᱫ ᱦᱟᱱᱛᱮ ᱱᱟᱛᱮ ᱠᱚ ᱵᱷᱮᱡᱟᱭᱮᱫ ᱠᱚᱣᱟ᱾ ᱯᱟᱥᱮᱡ ᱰᱚᱵᱚᱞ ᱵᱷᱮᱞᱤ ᱰᱮᱥᱟᱱ ᱦᱩᱭᱩᱜ ᱠᱟᱱᱟ ᱯᱟᱥᱮᱡ᱾
ᱦᱩᱭ ᱫᱟᱲᱮᱭᱟᱜ-ᱟ᱾
ᱦᱮᱸ ᱟᱫᱚ ᱠᱚ ᱢᱮᱱᱮᱫ-ᱟ, ᱢᱤᱫ ᱢᱤᱱᱮᱴ ᱨᱮᱱᱟᱜ ᱢᱤᱫ ᱴᱟᱠᱟ ᱪᱚ ᱪᱮᱫ ᱞᱮᱠᱟ ᱪᱚᱝ ᱠᱚ ᱞᱟᱹᱭ ᱠᱮᱜ-ᱟ᱾ ᱚᱱᱠᱟ ᱟᱫᱚᱞᱤᱧ ᱢᱮᱱᱮᱜ-ᱟ ᱦᱳᱭ ᱫᱟᱲᱮᱜᱼᱟ ᱯᱟᱥᱮᱜ ᱾
ᱟᱸᱪᱟ,
ᱟᱫᱚ, ᱱᱚᱜᱼᱚ ᱱᱤᱝᱠᱟᱹ ᱠᱟᱛᱮᱜ᱾ ᱵᱟᱝ ᱵᱟᱝ ᱢᱤᱫ ᱴᱮᱠᱟ ᱞᱤᱧ ᱨᱚᱲᱫᱟ ᱟᱹᱞᱤᱧ ᱦᱚᱸ ᱦᱩᱲᱟᱹᱝ ᱞᱤᱧ ᱨᱚᱲ ᱠᱮᱜ-ᱟ ᱥᱟᱭ ᱴᱟᱠᱟ ᱵᱟᱝ ᱫᱚ᱾ ᱦᱮᱸ ᱟᱫᱚ ᱚᱱᱟ ᱨᱤᱜᱤ ᱦᱟᱸᱜ ᱜᱩᱱᱟᱹᱣ ᱠᱟᱛᱮᱜ ᱧᱮᱞ ᱵᱮᱱ ᱢᱤᱫ ᱴᱟᱲᱟᱝ ᱨᱮᱭᱟᱜ, ᱟᱨᱵᱟ, ᱚ ᱥᱤᱠᱥᱴᱤ ᱢᱤᱱᱤᱴ ᱨᱮᱱᱟᱜ ᱛᱤᱱᱟᱹᱜ ᱜᱟᱱ ᱦᱟᱸᱜ ᱦᱩᱭᱩᱜ ᱠᱟᱱᱟ ᱜᱚᱝᱠᱮ?
ᱟᱨ ᱱᱚᱛᱮ ᱟᱸᱡᱚᱢ ᱵᱮᱱ ᱦᱮᱸ, ᱟᱹᱞᱤᱧ ᱫᱚ ᱱᱩᱭ ᱢᱟᱨᱟᱝ ᱵᱩᱨᱩ ᱫᱚ ᱱᱤᱭᱟᱹ ᱞᱟᱹᱭ ᱠᱟᱜ ᱞᱤᱧᱟᱹ, ᱡᱮ ᱢᱤᱜ ᱴᱟᱲᱟᱝ ᱨᱮᱭᱟᱜ ᱫᱚ, ᱜᱮᱞ ᱢᱤᱜ ᱥᱟᱭ ᱧᱟᱢᱚᱜ-ᱟ ᱚᱱᱠᱟ᱾ ᱜᱮ ᱢᱤᱫᱥᱟᱭ ᱢᱮᱱᱫᱚ,
ᱦᱳᱭ ᱜᱮ ᱢᱤᱜᱥᱟᱭ ᱟᱨ, ᱟᱨ ᱦᱟᱱᱟᱴᱟᱜ ᱴᱨᱟᱱᱠᱨᱤᱯᱥᱟᱱ ᱨᱮᱫᱚ ᱵᱟᱨᱜᱮᱞ᱾ ᱵᱟᱨ ᱜᱮᱥᱟᱭ ᱵᱟᱝ ᱦᱮᱸ ᱵᱟᱨᱜᱮᱞ ᱵᱟᱨ ᱥᱟᱭ ᱤᱱᱠᱟᱹ ᱮᱻ, ᱦᱮᱸ ᱵᱟᱨ ᱜᱮᱥᱟᱭ ᱵᱟᱨ ᱥᱟᱭ ᱦᱟᱭ᱾ ᱮ ᱦᱮᱸ,
ᱟᱫᱚ ᱡᱮᱞᱮᱠᱟ ᱜᱮ ᱡᱟᱭᱦᱳ᱾ ᱠᱟᱹᱢᱤ ᱠᱟᱜ ᱵᱚᱱ ᱛᱟᱦᱮᱱᱚᱜ ᱢᱟ ᱟᱨ ᱯᱚᱭᱥᱟ ᱧᱟᱢᱚᱜ ᱛᱮᱜᱮ ᱛᱟᱦᱮᱱᱚᱜ ᱢᱟᱠᱚ ᱠᱟᱹᱣᱰᱤ ᱵᱟᱥ ᱱᱤᱭᱠᱤ᱾ ᱟᱥᱟ ᱟᱨ ᱩᱢᱤᱫᱽ ᱛᱟᱦᱮᱱᱚᱜ-ᱟ ᱚᱨ, ᱡᱮᱛᱮ ᱜᱤ᱾ ᱢᱮᱱᱟᱜ ᱟᱠᱟᱫ ᱵᱚᱱᱟ ᱱᱚᱣᱟ ᱠᱚ ᱤᱫᱤ ᱠᱟᱛᱮᱫ ᱡᱳᱨᱥᱳᱨᱛᱮ ᱵᱚᱱ ᱠᱟᱹᱢᱤ ᱢᱟ᱾ ᱥᱮ ᱪᱮᱜ ᱞᱮᱠᱟᱵᱮᱱ ᱢᱮᱱ ᱚᱪᱚᱭᱮᱜ ᱠᱟᱱᱟ?
ᱟᱸᱦ ᱦᱮᱸᱻ, ᱟᱹᱞᱤᱧ ᱫᱚ ᱱᱚᱣᱟ ᱜᱮᱞᱤᱧ ᱢᱤᱱᱮᱜ-ᱟ ᱠᱟᱣ ᱡᱟᱦᱟᱸ ᱜᱮᱠᱚ ᱮᱢᱚᱜ ᱠᱟᱱᱟ ᱡᱮᱦᱟᱸ ᱮᱱᱠᱷᱟᱱ ᱵᱮᱵᱚᱥᱛᱟ, ᱩᱥᱟᱹᱨᱟ ᱠᱷᱚᱱ ᱩᱥᱟᱹᱨᱟ ᱦᱩᱭᱩᱜ ᱢᱟ ᱵᱮᱣᱦᱟᱨ ᱜᱟᱱᱚᱜ ᱢᱟ ᱚᱠᱟ ᱠᱚᱨᱮ᱾
ᱦᱩᱸ ᱦᱩᱸ ᱦᱩᱸ ᱡᱮᱢᱚᱱ ᱡᱚᱛᱚ ᱦᱚᱲ ᱜᱮ ᱮᱠᱥᱟᱭᱴᱮᱰ ᱦᱟᱛᱮ ᱠᱚ ᱠᱟᱹᱢᱤ ᱢᱟ᱾
ᱦᱮᱸ ᱮᱠᱥᱟᱭᱴᱮᱰ ᱛᱮ ᱠᱚ ᱠᱟᱹᱢᱤ ᱢᱟ ᱮᱠᱥᱟ-ᱮᱰ ᱟᱛᱮ ᱧᱟᱢᱚᱜ ᱢᱟ ᱟᱭᱮ᱾ ᱪᱮᱜ ᱠᱚᱪᱚᱝ ᱢᱮᱱᱟᱜ ᱫᱚ ᱢᱮᱱᱟᱜ ᱜᱮᱭᱟ ᱟᱫᱚ ᱟᱵᱚ ᱩᱱᱠᱟᱹ ᱡᱩᱲᱟᱹᱣ ᱫᱚ ᱵᱟᱹᱱᱩᱜ ᱵᱚᱱᱟ ᱛᱤᱱᱟᱹᱜ ᱜᱟᱱ ᱦᱚᱲ, ᱚᱠᱚᱭ ᱠᱚᱪᱚᱝ ᱪᱤᱜ ᱠᱚᱨᱮᱪᱚᱝ ᱠᱟᱹᱢᱤᱭᱮᱫ ᱛᱟᱵᱚᱱ ᱜᱮᱭᱟ ᱠᱚ ᱱᱚᱣᱟ ᱠᱚᱛᱮ ᱟᱠᱚᱣᱟᱜ, ᱪᱟᱥᱵᱟᱥ ᱚᱲᱟᱜ ᱦᱚᱸ ᱪᱟᱞᱟᱜ ᱠᱟᱱ ᱛᱟᱠᱚᱣᱟ ᱚᱠᱚᱭᱟᱜ ᱠᱚᱫᱚ ᱦᱟᱸᱜ ᱚᱱᱠᱟᱜ ᱜᱮ᱾
ᱦᱩᱸ ᱦᱩᱸ,
ᱱᱚᱣᱟ ᱫᱚᱞᱤᱧ
ᱟᱹᱰᱤ ᱜᱟᱱ ᱥᱴᱩᱰᱮᱱᱴ ᱢᱮᱱᱟᱜ ᱟᱠᱟᱫ ᱠᱚᱣᱟ ᱡᱟᱦᱟᱸ ᱫᱚ ᱱᱚᱣᱟ ᱠᱷᱚᱱᱟᱜ ᱟᱹᱰᱤ ᱠᱚ ᱱᱤᱨᱵᱷᱟᱨ ᱠᱟᱱᱟ ᱚᱱᱠᱟ ᱯᱚᱠᱮᱴ ᱢᱟᱱᱤ ᱞᱟᱹᱜᱤᱫ᱾
ᱦᱟᱹᱭ ᱦᱟᱹᱭ ᱦᱟᱹᱭ ᱦᱟᱹᱭ ᱾ ᱚᱱᱟ ᱨᱮᱱᱟᱜ ᱮᱠᱡᱟᱢᱯᱟᱞ ᱨᱮᱫᱚ ᱟᱹᱞᱤᱧ ᱦᱚᱸ ᱛᱷᱚᱲᱟ ᱛᱷᱚᱲᱟ ᱫᱚᱞᱤᱧ ᱦᱤᱡᱩᱜ ᱠᱟᱱ ᱜᱮᱭᱟ ᱜᱚᱝᱠᱮ᱾
ᱟᱪᱪᱷᱟ ᱟᱪᱪᱷᱟ᱾
ᱦᱟᱹᱭ ᱦᱟᱹᱭ ᱴᱤᱠᱟᱹ ᱦᱩᱣᱟᱹ ᱟᱫᱢᱤ ᱫᱚ ᱟᱹᱞᱤᱧ ᱦᱚᱸ ᱚᱱᱠᱟ ᱜᱮ ᱾
ᱟᱨ ᱱᱚᱣᱟ ᱠᱚ ᱞᱟᱹᱠᱛᱤᱭᱟᱱ, ᱠᱟᱹᱢᱤ ᱠᱟᱱᱟ ᱠᱟᱹᱢᱤ ᱫᱚᱨᱠᱟᱨ ᱠᱟᱱᱟ ᱢᱤᱫ, ᱴᱮᱡ ᱦᱟᱸᱜ ᱡᱩᱫᱤ ᱟᱵᱚᱮ ᱵᱟᱝᱵᱚᱱ ᱠᱟᱹᱢᱤᱭᱟ ᱮᱱᱠᱟ ᱫᱚ ᱚᱠᱚᱭ ᱠᱟᱹᱢᱤᱭᱟ ᱢᱤᱫᱴᱮᱡ ᱦᱟᱸᱜ ᱡᱟᱦᱟᱸ ᱫᱚ, ᱯᱟᱱᱰᱤᱛ ᱨᱚᱜᱷᱩᱱᱟᱛᱷ ᱢᱩᱨᱢᱩᱭ ᱨᱚᱲ ᱦᱚᱪᱚ ᱠᱟᱫᱟ ᱟᱢᱟᱜ ᱚᱲᱟᱜ ᱞᱟᱹᱜᱤᱜ, ᱟᱢᱟᱜ ᱫᱩᱣᱟᱹᱨ ᱞᱟᱹᱜᱤᱜ ᱡᱟᱦᱟᱸᱭ ᱫᱚ ᱵᱟᱭ ᱧᱮᱞᱟ ᱚᱠᱚᱭ ᱧᱮᱞᱟ? ᱮᱱᱛᱮ ᱱᱚᱜᱼᱚ ᱱᱚᱝᱠᱟᱱᱟᱜ ᱠᱟᱛᱷᱟᱭ ᱢᱮᱱ ᱚᱪᱚᱣ ᱠᱟᱫᱟ ᱮᱠᱡᱮᱠᱴ ᱫᱚ ᱵᱟᱹᱞᱤᱧ ᱨᱚᱲ ᱚᱪᱚᱣ ᱠᱟᱫᱟ᱾
ᱦᱮᱸ ᱢᱮᱱᱫᱚ ᱦᱮᱸ ᱟᱫᱚ ᱫᱤᱥᱟᱹ ᱫᱚ ᱢᱮᱱᱟᱜ ᱜᱮᱭᱟ ᱢᱟᱱᱮ ᱟᱢᱟᱜ ᱚᱲᱟᱜ ᱞᱟᱹᱜᱤᱜ ᱟᱢᱟᱜ ᱫᱩᱣᱟᱹᱨ ᱞᱟᱹᱜᱤᱜ ᱡᱟᱦᱟᱸᱭ ᱫᱚ ᱵᱟᱭ ᱧᱮᱞᱟ, ᱟᱢ ᱜᱮᱢ ᱧᱮᱞᱟ᱾ ᱟᱢ ᱜᱮ ᱧᱮᱞ ᱢᱮ ᱤᱱᱠᱟᱹ ᱟᱵᱮᱱ ᱜᱮ ᱧᱮᱞ ᱦᱩᱭᱩᱜ ᱛᱟᱵᱮᱱᱟ ᱥᱮ᱾
ᱦᱩᱸ ᱦᱩᱸ ᱦᱩᱸ
ᱟᱵᱮᱱ ᱜᱮ᱾ ᱚᱱᱟᱛᱮ ᱧᱮᱞᱟᱜ ᱫᱚ ᱦᱩᱭᱩᱜ ᱛᱟᱵᱮᱱ ᱜᱮᱭᱟ ᱪᱮᱫᱟᱜ ᱥᱮ ᱟᱵᱮᱱᱟᱜ ᱠᱟᱱᱟ ᱛᱚ᱾
ᱦᱩᱸ ᱦᱩᱸ ᱦᱩᱸ ᱦᱩᱸ
ᱦᱳᱭ ᱡᱮᱞᱮᱠᱟ ᱟᱵᱮᱱ ᱦᱚᱸᱵᱮᱱ ᱩᱢ ᱛᱟᱢᱚᱜᱼᱟ ᱦᱟᱨᱟ ᱵᱩᱨᱩ ᱠᱟᱛᱮᱜ᱾ ᱩᱱ ᱚᱠᱛᱚ ᱫᱚ ᱟᱵᱮᱱᱟᱜ ᱦᱚᱲᱢᱚ ᱮᱢᱟᱱ ᱠᱚᱫᱚ ᱵᱟᱭ ᱧᱮᱞ ᱛᱟᱵᱮᱱᱟ ᱥᱮ ᱡᱚᱛᱚ ᱦᱚᱲ ᱫᱚ᱾
ᱦᱩᱸ ᱦᱩᱸ ᱦᱩᱸ
ᱟᱫᱚ ᱦᱟᱸᱜ ᱵᱮᱱ ᱢᱮᱱᱟ ᱦᱟᱸᱜ ᱟᱹᱞᱤᱧ ᱫᱚᱞᱤᱧ ᱵᱟᱯᱞᱟ ᱦᱚᱲ ᱠᱟᱱᱟ ᱥᱮ ᱪᱤᱞᱤ ᱦᱚᱲ ᱠᱟᱱᱟ ᱦᱟᱸᱜ᱾ ᱚᱱᱟᱛᱮ ᱡᱚᱛᱚ ᱠᱚ ᱧᱮᱞ ᱫᱟᱲᱮᱜᱼᱟ ᱤᱝᱠᱟ ᱫᱚ ᱵᱟ ᱟᱫᱚ ᱢᱤᱜ ᱦᱚᱲ ᱮᱠᱞᱟ ᱞᱮᱠᱟᱛᱮ᱾ ᱦᱚᱸ ᱡᱩᱫᱤ ᱡᱩᱣᱟᱹᱱ ᱤᱫᱤ ᱠᱟᱛᱮ ᱵᱮᱱ ᱢᱮᱱᱟ ᱠᱷᱟᱱ ᱦᱮᱸ ᱪᱮᱜ ᱞᱤᱧ ᱢᱮᱱᱟ ᱱᱟᱦᱟᱜ ᱱᱚᱣᱟ ᱵᱷᱮᱞᱤᱰᱮᱥᱮᱱ ᱠᱟᱹᱢᱤ ᱠᱚ ᱧᱟᱢ ᱠᱟᱱᱟ ᱴᱷᱤᱠ ᱫᱚ ᱴᱷᱤᱠ ᱜᱮᱭᱟ᱾ ᱟᱫᱚ ᱨᱚᱱᱚᱲ ᱠᱚ ᱢᱚᱥᱛᱮᱠᱚ ᱫᱟᱲᱮᱭᱟᱜ ᱠᱟᱱᱟ ᱥᱮ ᱵᱟᱝ? ᱟᱨ ᱟᱹᱰᱤᱜᱟᱱ ᱜᱟᱹᱠᱷᱩᱲ ᱠᱚᱦᱚᱸ ᱢᱮᱱᱟᱜ ᱫᱚ ᱢᱮᱱᱟᱜ ᱠᱚᱜᱮᱭᱟ ᱯᱟᱥᱮᱜ ᱚᱱᱟ ᱛᱟᱹᱯᱩᱜ ᱟᱲᱟᱝ ᱠᱚ ᱵᱟᱠᱚ ᱵᱩᱡᱷᱟᱹᱣ᱾ ᱠᱮᱫ ᱜᱮ ᱱᱟᱦᱟᱜ ᱢᱟᱠᱚ ᱠᱚ ᱴᱮᱲᱦᱟ ᱵᱮᱲᱦᱟ ᱠᱟᱜᱼᱟ ᱟᱹᱞᱤᱧ ᱞᱤᱧ ᱵᱟᱲᱟᱭᱟ ᱟᱵᱚ ᱴᱚᱴᱷᱟ ᱠᱚᱨᱮ ᱦᱚᱸ ᱢᱤᱜᱵᱟᱨ ᱦᱮᱱᱟᱜ ᱠᱚᱣᱟ᱾ ᱡᱟᱦᱟᱸ ᱫᱚ ᱛᱟᱹᱯᱩᱜ ᱤᱫᱤ ᱠᱟᱛᱮᱜ ᱦᱟᱹᱭ᱾
ᱴᱮᱜ ᱠᱟᱛᱷᱟ ᱡᱟᱦᱟᱸ ᱫᱚ ᱱᱟᱦᱟᱜ ᱚᱞᱪᱤᱠᱤ ᱨᱮᱭᱟᱜ ᱤᱭᱟᱹ ᱠᱟᱱᱟ ᱢᱮᱱᱫᱚ ᱟᱞᱯᱷᱟᱵᱮᱴ ᱞᱮᱠᱟᱞᱤᱧ ᱢᱮᱱ ᱫᱟᱲᱮᱭᱟᱜᱼᱟ ᱦᱮᱸ ᱚᱱᱟ ᱨᱮᱭᱟᱜ ᱧᱩᱛᱩᱢ ᱫᱚ ᱠᱟᱱᱟ ᱦᱟᱸᱜ ᱮᱱ ᱮᱱ ᱡᱩᱫᱤ ᱤᱝᱞᱤᱥ ᱛᱮᱵᱚᱱ ᱢᱮᱱᱟ ᱮᱱᱠᱷᱟᱱ ᱫᱚ ᱮᱱ ᱜᱤ ᱦᱮᱸ᱾ ᱟᱨ ᱦᱤᱱᱫᱤ ᱛᱮᱦᱟᱸᱜ ᱵᱚᱱ ᱢᱮᱱᱟ ᱮᱱᱠᱷᱟᱱ ᱫᱚ ᱦᱟᱸᱜ ᱱᱟ ᱨᱮᱭᱟᱜ ᱴᱷᱤᱠ ᱜᱮᱭᱟ᱾ ᱛᱚ ᱮᱱᱠᱟ ᱫᱚ ᱱᱚᱣᱟ ᱨᱮ ᱦᱟᱸᱜ ᱡᱮᱥᱮ ᱠᱮ ᱟᱵᱚ ᱵᱚᱱ ᱨᱚᱲᱟ ᱱᱚᱝᱠᱟ ᱦᱟᱱᱛᱮ ᱱᱟᱛᱮ ᱛᱚ ᱚᱱᱟ ᱱᱟ ᱨᱮ ᱚᱦᱚᱜ ᱞᱟᱜᱟᱜᱼᱟ᱾
ᱱᱟᱨᱮ ᱚᱦᱚᱜ ᱞᱟᱜᱟᱜᱼᱟ? ᱚ ᱞᱟᱜᱟᱜ ᱦᱟᱹᱭ ᱦᱟᱹᱭ ᱱᱟᱛᱮ ᱤᱝᱠᱟᱹ ᱰᱷᱟᱠᱟ ᱟᱛᱚ᱾
ᱱᱚᱝᱠᱟ ᱦᱟᱱᱛᱮ ᱱᱟᱛᱮ᱾ ᱦᱟᱸᱰᱮ ᱱᱟᱸᱰᱮ ᱦᱟᱝᱠᱩ ᱱᱷᱟᱠᱩ᱾ ᱦᱮᱸ ᱟᱫᱚ ᱟᱹᱰᱤ ᱟᱭᱢᱟ ᱦᱚᱲ ᱱᱚᱣᱟ ᱠᱚ ᱵᱟᱝ ᱠᱚ ᱵᱟᱲᱟᱭ ᱛᱟᱵᱚᱱᱟ᱾ ᱱᱚᱣᱟ ᱠᱚ ᱵᱟᱲᱟᱭ ᱞᱟᱹᱠᱛᱤ ᱠᱟᱱᱟ᱾
ᱦᱮᱸ
ᱚᱝᱠᱟ ᱟᱨᱚ ᱢᱤᱫᱴᱮᱱ ᱡᱤᱱᱤᱥ ᱟᱹᱰᱤ ᱟᱭᱢᱟ ᱦᱚᱲ ᱫᱚ ᱪᱮᱜ ᱞᱮᱠᱟ ᱠᱚ ᱚᱞ ᱠᱟᱫᱟ ᱱᱚᱝᱠᱟ ᱴᱨᱟᱱᱥᱠᱨᱤᱯ ᱥᱟᱱ ᱜᱷᱩᱲᱤᱜ ᱞᱤᱧ ᱧᱮᱞ ᱠᱟᱫ ᱛᱟᱠᱩᱣᱟ᱾ ᱵᱷᱤᱞᱮᱴᱤᱥᱮᱱ ᱜᱷᱩᱲᱤᱜ ᱡᱮᱥᱮ ᱠᱤ ᱢᱟᱱ ᱠᱮ ᱪᱟᱞᱮ ᱜᱟᱹᱦᱤᱨ ᱟᱫᱚ ᱜᱟᱹᱦᱤᱨ ᱨᱮ ᱮᱸ ᱚᱱᱟ ᱜᱟᱹᱦᱤᱨ ᱨᱮ ᱚᱱᱟ ᱚᱦ ᱠᱚ ᱞᱟᱜᱟᱣ ᱠᱟᱫᱟ ᱤᱱᱟᱹ ᱯᱚᱨᱮ ᱟᱨᱦᱚᱸ ᱟ ᱦᱚᱠᱚ ᱞᱟᱜᱟᱣ ᱠᱟᱣᱫᱟ᱾ ᱤᱱᱟᱹ ᱯᱚᱨᱮ ᱤᱦ ᱤᱱᱟᱹ ᱯᱚᱨᱮ ᱤ ᱤᱱᱟᱹ ᱯᱚᱨᱮ ᱤᱨ ᱟᱫᱚ ᱱᱚᱜᱼᱚ ᱱᱚᱝᱠᱟ ᱠᱚ ᱚᱞ ᱟᱠᱟᱫᱟ᱾
ᱟᱫᱚ ᱜᱟᱹᱦᱞᱟᱹ ᱫᱚ ᱵᱟᱠᱚ ᱮᱢ ᱠᱟᱫᱟ
ᱦᱮᱸ ᱜᱟᱹᱦᱞᱟᱹ ᱢᱟᱛᱚ ᱮᱦᱚᱵ ᱨᱮᱢᱟ ᱪᱮᱫ ᱚᱱᱟ ᱠᱷᱚᱡ ᱞᱟᱦᱟ ᱨᱮᱜᱮ ᱠᱚ ᱞᱟᱦᱟ ᱨᱮᱜᱮᱠᱚ ᱦᱩᱲᱟᱹᱜ ᱠᱟᱫ ᱫᱚ ᱜᱚᱝᱠᱮ ᱱᱚᱰᱮ ᱦᱟᱸᱜ ᱠᱚ ᱚᱞ ᱟᱠᱟᱫᱟ ᱪᱮᱫ ᱚᱜ ᱚᱜ ᱠᱚ ᱚᱞ ᱠᱮᱜᱼᱟ ᱢᱟᱲᱟᱝ ᱦᱮᱸ ᱚᱜ ᱤᱱᱟᱹ ᱯᱚᱨᱮ ᱦᱟᱸᱜ ᱠᱚ ᱚᱞ ᱟᱠᱟᱫᱟ ᱠᱟᱫᱟ ᱩᱦ
ᱳᱦ,
ᱤᱭᱟᱹ ᱳᱦ ᱫᱚ ᱵᱟᱝ ᱠᱟᱱᱟ ᱱᱚᱣᱟ ᱡᱟᱦᱟᱸ ᱛᱚ ᱱᱚᱞᱚ ᱱᱟᱹᱜ ᱞᱮᱠᱟ ᱟᱲᱟᱝ ᱦᱟᱸᱜ
ᱟᱪᱪᱷᱟ ᱳ ᱟᱪᱪᱷᱟ᱾ ᱚ ᱟᱪᱪᱷᱟ ᱟᱪᱪᱷᱟ ᱟᱪᱪᱷᱟ ᱚ ᱚᱴ ᱚᱱᱟ?
ᱚ ᱚᱴ ᱫᱚ ᱵᱟᱝ ᱜᱚᱝᱠᱮ ᱡᱟᱦᱟᱸ ᱟᱹᱞᱤᱧ ᱞᱤᱧ ᱞᱟᱹᱭ ᱟᱵᱮᱱ ᱠᱟᱱᱟ᱾ ᱚᱱᱟ ᱡᱟᱦᱟᱸ ᱫᱚ ᱡᱮᱞᱮᱠᱟ ᱦᱟᱸᱜ ᱟᱹᱞᱤᱧ ᱞᱤᱧ ᱞᱟᱹᱭ ᱟᱵᱮᱱ ᱠᱟᱱᱟ ᱦᱮᱸ᱾ ᱢᱚᱡᱽ ᱛᱚ ᱢᱚᱸᱡᱽ ᱵᱮᱱ ᱢᱚᱸᱡᱽ ᱵᱮᱱ ᱚᱞᱟ ᱦᱮᱸ ᱛᱚ ᱞᱟᱥᱴ ᱨᱮ ᱪᱮᱫ ᱵᱮᱱ ᱚᱞ ᱢᱟᱥᱮ?
ᱚᱦᱚᱜ᱾
ᱚᱦᱚᱜ ᱦᱮᱸ ᱥᱮ᱾
ᱦᱳᱭ᱾
ᱦᱳᱭ ᱚᱱᱟ ᱠᱟᱹᱪᱞᱤᱧ ᱵᱟᱝᱞᱤᱧ ᱨᱚᱲ ᱦᱚᱪᱚᱭᱮᱫ ᱛᱟᱦᱮᱱᱟ ᱛᱚ ᱟᱹᱰᱤ ᱟᱭᱢᱟ ᱦᱚᱲ ᱱᱚᱝᱠᱟ ᱠᱚ ᱚᱞ ᱮᱫᱟ ᱚᱜ ᱤᱱᱟᱹ ᱯᱚᱨᱮ ᱚᱦᱚᱜ ᱦᱮᱸ ᱤᱱᱟᱹ ᱯᱚᱨᱮ ᱦᱟᱸᱜ ᱚᱱᱟ ᱟ ᱠᱚ ᱮᱢᱟᱜ ᱠᱟᱱᱟ ᱤᱱᱟᱹ ᱯᱚᱨᱮ ᱦ ᱠᱚ ᱮᱢᱟᱜ ᱠᱟᱱᱟ ᱤᱱᱟᱹ ᱯᱚᱨᱮ ᱤ ᱠᱚ ᱮᱢᱟᱜ ᱠᱟᱱᱟ ᱤᱱᱟᱹ ᱯᱚᱨᱮ ᱤ ᱛᱚ ᱚᱱᱟ ᱫᱚ ᱜᱟᱹᱦᱤᱨ ᱫᱚ ᱵᱟᱝ ᱦᱩᱭ ᱟᱠᱟᱱᱟ ᱥᱮ?
ᱚᱦᱳ ᱦᱳ ᱦᱳ ᱦᱳ ᱦᱳ ᱢᱮᱱᱫᱚ ᱚᱱᱟ ᱱᱚᱣᱟ ᱚᱦᱚᱜ ᱨᱮᱭᱟᱜ ᱟᱲᱟᱝ ᱥᱟᱶᱛᱮ ᱚᱱᱟ ᱨᱟᱦᱟ ᱟᱲᱟᱝ ᱠᱚ ᱢᱮᱥᱟ ᱛᱟᱨᱟᱣᱟᱜ ᱠᱟᱱᱟ ᱡᱚᱡᱚᱢ ᱟᱲᱮ ᱛᱮᱛᱚ?
ᱦᱳᱭ ᱦᱳᱭ ᱦᱳᱭ ᱦᱳᱭ ᱱᱚᱣᱟ ᱠᱟᱛᱷᱟ ᱜᱮᱞᱤᱧ ᱢᱮᱱᱮᱫ ᱠᱟᱱᱟ ᱾
ᱚᱸ ᱦᱚ ᱦᱚ᱾
ᱛᱚ ᱱᱚᱣᱟ ᱢᱟ ᱚᱠᱚᱭᱴᱟᱜ ᱢᱟᱪᱮᱫ ᱴᱷᱮᱡ ᱪᱚᱝ ᱠᱚ ᱚᱞ ᱯᱟᱲᱦᱟᱣ ᱞᱮᱱ ᱵᱟᱝ ᱪᱚᱝ ᱤᱭᱩᱴᱩᱵᱽ ᱠᱷᱚᱱᱟᱜ ᱤᱭᱩᱴᱩᱵᱽ ᱤᱭᱩᱱᱤᱵᱷᱟᱨᱥᱤᱴᱤ ᱢᱟᱝ ᱪᱚᱝ ᱚᱣᱟᱴᱡᱟᱯ ᱤᱭᱩᱱᱤᱵᱷᱟᱨᱥᱤᱴᱤ ᱵᱟᱝᱪᱚᱝ ᱤᱱᱥᱴᱟᱜᱨᱟᱢ ᱤᱭᱩᱱᱤᱵᱷᱟᱨᱥᱤᱴᱤ ᱠᱷᱚᱱᱟᱜ ᱠᱚ ᱚᱞ ᱯᱟᱲᱦᱟᱣ ᱦᱮᱡ ᱟᱠᱟᱱ ᱾
ᱱᱚᱝᱠᱟ ᱫᱚ ᱱᱟᱦᱟᱜ ᱡᱚᱛᱚ ᱟᱲᱟᱝ ᱜᱮ ᱛᱚᱵᱮ ᱱᱟᱦᱟᱜ ᱱᱚᱝᱠᱟ ᱢᱟ ᱚᱞᱚᱜᱚᱜ ᱛᱚᱵᱮ ᱚᱞᱟᱞᱤᱧ ᱡᱚᱦᱟᱨ ᱩᱱᱨᱮᱦᱚᱸ ᱚᱦᱚᱜ ᱞᱤᱧ ᱮᱢᱟᱣᱟᱜ ᱟᱨ ᱚ ᱞᱤᱧ ᱮᱢᱟᱣᱟᱜᱼ- ᱟ ᱢᱟ ᱛᱚᱵᱮ ᱦᱟᱸᱜ ᱡᱚᱛᱚ ᱦᱟᱸᱜ ᱵᱚᱫᱚᱞᱮᱱ
ᱦᱳᱭᱻ ᱛᱚ ᱱᱚᱜᱼᱚ ᱱᱚᱝᱠᱟᱱ ᱠᱟᱛᱷᱟ ᱠᱟᱱᱟ᱾ ᱟᱨ ᱫᱚᱥᱟᱨ ᱠᱟᱛᱷᱟ ᱢᱟ ᱪᱮᱫ ᱱᱚᱰᱮ ᱜᱮ ᱥᱚᱢᱚᱭ ᱜᱮ ᱪᱟᱵᱟᱭᱮᱱᱟ